ᱦᱮᱞᱳ, ᱦᱮᱸ ᱜᱚᱝᱠᱮ ᱨᱚᱲ ᱵᱮᱱ ᱟᱸᱡᱚᱢ ᱫᱟ ᱵᱟᱝ? ᱦᱮᱸ ᱡᱚᱦᱟᱨ ᱜᱮ, ᱦᱮᱸᱛᱚ ᱛᱟᱯᱚᱨ ᱵᱮᱥ ᱵᱟᱲᱟ ᱜᱮᱭᱟᱵᱮᱱ ᱛᱚ?
ᱦᱮᱸ ᱵᱮᱥ ᱵᱟᱲᱟ ᱜᱮ᱾ᱟᱵᱮᱱ ᱜᱮ?
ᱦᱮᱸ ᱜᱚᱝᱠᱮ ᱟᱹᱞᱤᱧ ᱦᱚᱸ ᱱᱤᱛᱚᱜ ᱫᱚ ᱵᱮᱥ ᱵᱟᱲᱟ ᱜᱮ ᱦᱮᱱᱟᱜ ᱞᱤᱧᱟᱹ᱾
ᱦᱮ, ᱛᱟᱦᱚᱞᱮ ᱡᱚᱢ ᱵᱟᱲᱟ ᱠᱚᱫᱚ ᱦᱩᱭ ᱱᱟ ᱥᱮ ᱟᱹᱣᱨᱤ?
ᱦᱮᱸ ᱜᱚᱝᱠᱮ ᱡᱚᱢ ᱵᱟᱲᱟ ᱠᱚ ᱦᱩᱭ ᱠᱟᱱᱟ ᱛᱟᱨᱯᱚᱨ ᱦᱚᱸᱜ-ᱚᱭ ᱫᱩᱲᱩᱵ ᱵᱟᱲᱟᱭ ᱦᱩᱭᱩᱜ ᱠᱟᱱᱟ᱾ ᱦᱮᱸ ᱛᱟᱦᱚᱞᱮ ᱟᱵᱮᱱ ᱜᱮᱵᱮᱱ ᱮᱸ ᱡᱚᱢ ᱠᱮᱫᱟ ᱥᱮ ᱟᱹᱣᱨᱤ?
ᱟᱹᱞᱤᱧ ᱦᱚᱸ ᱟᱹᱣᱨᱤ ᱞᱤᱧ ᱡᱚᱢᱟ, ᱤᱥᱤᱱ ᱦᱩᱭᱩᱜ ᱠᱟᱱᱟ ᱦᱟᱸᱜ᱾ ᱡᱚᱢ ᱦᱩᱭᱩᱜ-ᱟ ᱦᱟᱸᱜ ᱱᱟᱥᱮᱱᱟᱜ ᱠᱟᱹᱴᱤᱜ ᱯᱚᱨᱮ᱾
ᱦᱮᱸ ᱛᱚ,
ᱛᱟᱦᱚᱞᱮ ᱚᱱᱛᱮᱱᱟᱜ ᱪᱟᱥ ᱵᱟᱥ ᱠᱚᱫᱚ ᱛᱤᱱᱟᱹᱜ ᱯᱮ ᱥᱟᱺᱜᱤᱧ ᱠᱮᱫᱟ?
ᱦᱮᱸ ᱜᱚᱝᱠᱮ ᱱᱚᱛᱮ ᱟᱹᱰᱤ ᱡᱳᱨ ᱜᱮᱠᱚ ᱪᱷᱩᱴᱟᱹᱣ ᱠᱟᱱᱟ ᱠᱚ ᱛᱟᱞᱦᱮ, ᱩᱸ ᱠᱮ ᱠᱚᱫᱚ ᱠᱚ ᱱᱚᱝᱠᱟ ᱠᱚ ᱪᱟᱵᱟ ᱟᱹᱜᱩᱭᱫᱟ ᱟᱨ ᱩᱸ ᱠᱮ ᱠᱚᱫᱚ ᱦᱚᱸᱜ-ᱚᱭ ᱠᱚ ᱮᱛᱚᱦᱚᱵ ᱫᱟ᱾ ᱛᱟᱦᱚᱞᱮ ᱟᱞᱮ ᱫᱚ ᱟᱨ ᱛᱮᱦᱮᱧ ᱜᱟᱯᱟ ᱛᱮᱜᱮ ᱪᱟᱵᱟᱜ ᱫᱚ ᱪᱟᱵᱟᱜ, ᱠᱟᱱᱟ ᱱᱟᱦᱟᱸᱜ ᱾ᱦᱮᱸ ᱟᱫᱚ ᱟᱯᱮ ᱥᱮᱜ ᱜᱮ ᱜᱚᱝᱠᱮ ᱛᱤᱱᱟᱹᱜ ᱫᱷᱟᱹᱵᱤᱜ ᱠᱮᱫᱟ ᱯᱮ?
ᱟᱞᱮ ᱦᱚᱞᱮ ᱞᱟᱦᱟ ᱤᱫᱤᱣ ᱠᱟᱜ ᱜᱮᱭᱟ ᱵᱟᱨᱭᱟ ᱯᱮᱭᱟ ᱠᱷᱮᱛ ᱞᱮ ᱯᱩᱨᱟᱹᱣ ᱠᱟᱜ ᱜᱮᱭᱟ᱾ ᱨᱚᱦᱚᱭ ᱦᱩᱭᱩᱜ ᱠᱟᱱᱟ ᱦᱟᱸᱜ᱾
ᱩᱸ ᱟᱹᱲᱤ ᱞᱟᱜ ᱠᱚᱢᱟ ᱦᱩᱭ,
ᱟᱪᱪᱷᱟ ᱟᱪᱪᱷᱟ,
ᱛᱟᱦᱚᱞᱮ, ᱚᱱᱛᱮ ᱫᱚ ᱢᱮᱞᱟ ᱠᱚ ᱦᱩᱭ ᱵᱟᱲᱟ ᱞᱮᱱ ᱜᱮᱭᱟ?
ᱦᱮᱸ ᱢᱮᱞᱟ ᱠᱚ᱾
ᱦᱩᱸ,
ᱦᱮᱸ ᱱᱚᱛᱮ ᱫᱚ ᱜᱚᱝᱠᱮ ᱱᱤᱛᱚᱜ ᱫᱚ ᱵᱟᱝ ᱦᱩᱭᱩᱜ-ᱟ᱾ ᱮᱸ ᱮᱸ ᱡᱮᱢᱚᱱ ᱢᱟᱜᱽ ᱵᱚᱸᱜᱟ ᱫᱚ ᱢᱟᱱᱮ ᱟᱹᱰᱤ ᱡᱟᱹᱥᱛᱤ ᱦᱩᱭᱩᱜ-ᱟ ᱟᱞᱮᱥᱮᱱ᱾ ᱩᱸ ᱢᱤᱜ ᱞᱟᱜᱟᱲ ᱜᱮ ᱢᱟᱱᱮ ᱚᱱᱟ ᱯᱩᱭᱞᱩ ᱠᱷᱚᱱᱟᱜ ᱯᱩᱨᱟᱹ ᱢᱩᱪᱟᱹᱫ ᱫᱷᱟᱹᱵᱤᱜ ᱦᱮᱸ᱾ ᱵᱚᱸᱜᱟ ᱱᱟᱜ ᱱᱤᱭᱟᱹᱯᱚᱨᱮ ᱟᱨ ᱟᱞᱮ ᱱᱚᱸᱰᱮ ᱦᱚᱸ ᱢᱤᱜᱴᱮᱱ ᱥᱩᱨ ᱨᱮ ᱦᱩᱭᱩᱜ ᱜᱮᱭᱟ᱾ ᱡᱷᱮᱸᱴ ᱵᱚᱸᱜᱟ ᱦᱮᱸ ᱟᱨ ᱱᱤᱛᱚᱜ ᱛᱚ ᱜᱚᱝᱠᱮ ᱟᱸ, ᱟᱱᱚᱱᱫᱚ ᱢᱮᱞᱟ ᱠᱚᱜᱮ ᱠᱚ ᱟᱹᱰᱤ ᱡᱟᱹᱥᱛᱤ ᱠᱚ ᱟᱲᱜᱚᱭᱟ ᱱᱚᱝᱠᱟ, ᱮᱸ ᱡᱟᱸᱦᱟ ᱵᱟᱡᱟᱨ ᱠᱚ ᱦᱮᱱᱟᱜ-ᱟ ᱟᱞᱮ ᱫᱷᱟᱨᱮ ᱯᱟᱥᱮ ᱮᱸ ᱜᱚᱴᱟ ᱞᱮᱠᱟ ᱜᱮᱝ ᱚᱱᱟ ᱡᱟᱹᱯᱩᱫ, ᱨᱮᱜᱮ ᱟᱹᱰᱤ ᱡᱟᱹᱥᱛᱤ ᱠᱚ ᱟᱬᱜᱚᱭᱟᱠᱚ, ᱛᱟᱦᱚᱞᱮ ᱟᱯᱮ ᱥᱮᱫ ᱫᱚ ᱜᱚᱝ ᱠᱮ ᱦᱩᱭᱩᱜ ᱠᱟᱱᱟ ᱥᱮ ᱵᱟᱝ ᱛᱟᱦᱚᱞᱮ᱾
ᱟᱞᱮᱥᱮᱫ ᱢᱟ ᱦᱚᱜ-ᱚᱭ ᱢᱮᱞᱟ ᱠᱚ ᱪᱟᱵᱟ ᱵᱟᱲᱟᱜ ᱠᱟᱱ᱾ ᱟᱫᱚ ᱟᱨᱦᱚᱸ ᱦᱮᱱᱟᱜ ᱠᱟᱫᱟ ᱦᱟᱜ᱾ ᱟᱫᱚ ᱚᱱᱟ ᱠᱚᱫᱚ ᱦᱩᱭᱩᱜ-ᱟ ᱦᱟᱜ ᱯᱚᱨᱮᱛᱮ᱾
ᱦᱮᱸ ᱦᱮᱸ
ᱛᱟᱦᱚᱞᱮ ᱥᱤᱛᱩᱝ ᱮᱫᱟᱭ ᱥᱮ ᱫᱟᱜ ᱮᱫᱟ ᱱᱤᱛᱚᱜ ᱫᱚ?
ᱚ ᱦᱮᱸ ᱜᱷᱟᱹᱱᱤᱠ ᱞᱟᱦᱟ ᱫᱚᱭ ᱥᱤᱛᱩᱝ ᱮᱫ ᱛᱟᱦᱮᱱ ᱜᱮ ᱦᱮᱸ ᱜᱟᱹᱱᱤᱠ ᱞᱟᱦᱟ ᱫᱚ ᱠᱟᱹᱴᱤᱡ᱾ ᱮᱸ ᱥᱤᱛᱩᱝ ᱫᱚᱭ ᱥᱤᱛᱩᱝ ᱮᱫ ᱛᱟᱦᱮᱜ ᱥᱤᱛᱩᱝ ᱞᱟᱜᱟᱜ ᱠᱟᱱ ᱛᱟᱦᱮᱜ ᱟᱹᱰᱤ ᱡᱳᱨ ᱜᱮ᱾ ᱟᱨ ᱱᱤᱛᱳᱜ ᱫᱚ ᱨᱤᱢᱤᱞ ᱨᱤᱢᱤᱞ ᱮᱫᱟᱭ᱾ ᱦᱮᱸ ᱛᱟᱦᱚᱞᱮ ᱥᱤᱛᱩᱝ ᱫᱚ ᱮᱥᱮᱫ ᱮᱱᱟ ᱱᱤᱛᱚᱜ ᱫᱚ ᱰᱩᱸᱰᱨᱩᱜ ᱠᱟᱫᱟᱭ, ᱛᱟᱦᱚᱞᱮ ᱫᱟᱜ ᱦᱚᱸᱭ ᱫᱟᱜ ᱦᱚᱭ ᱫᱟᱜ ᱫᱟᱲᱮᱭᱟᱜᱼᱟ ᱱᱟᱜ ᱠᱷᱟᱱ᱾ ᱚᱱᱠᱟ ᱢᱤᱫᱴᱮᱱ ᱨᱤᱢᱤᱞ ᱨᱤᱢᱤᱞ ᱟᱵᱚᱦᱟᱣᱟ ᱧᱮᱞᱚᱜ ᱠᱟᱱᱟ᱾ ᱦᱮᱸ ᱛᱟᱦᱚᱞᱮ ᱜᱚᱝᱠᱮ ᱟᱯᱮᱥᱮᱫ ᱫᱚ ᱥᱤᱛᱩᱝ ᱠᱟᱫᱟᱭ ᱥᱮ ᱫᱟᱜ ᱮᱫᱟᱭ?
ᱟᱞᱮᱥᱮᱫ ᱦᱚᱸ ᱚᱱᱠᱟᱜᱮ, ᱢᱟᱱᱮ ᱨᱤᱢᱤᱞ ᱦᱚᱭ ᱨᱤᱢᱤᱞ ᱟᱠᱟᱫ ᱜᱮᱭᱟ ᱥᱤᱛᱩᱝ ᱦᱚᱭ ᱥᱤᱛᱩᱝ ᱠᱟᱫᱟ᱾ ᱟᱹᱰᱤ ᱯᱷᱟᱨᱪᱟ ᱜᱮ ᱧᱮᱞᱚᱜ ᱠᱟᱱᱟ ᱥᱮᱨᱢᱟ ᱠᱚ᱾
ᱠᱟ
ᱛᱟᱦᱚᱞᱮ ᱚᱱᱛᱮ ᱟᱹᱰᱤ ᱡᱟᱹᱥᱛᱤ ᱫᱟᱜ ᱡᱟᱹᱯᱩᱫ ᱞᱮᱠᱷᱟᱡ ᱱᱚᱝᱠᱟ ᱯᱮᱨᱮᱡᱚᱜ ᱛᱟᱦᱮᱱ ᱜᱮᱭᱟ? ᱯᱩᱠᱷᱨᱤ ᱠᱚ ᱵᱟᱱ ᱜᱟᱰᱟ ᱠᱚ᱾
ᱦᱮᱸ ᱜᱚᱝᱠᱮ ᱯᱮ ᱯᱮᱨᱮᱡ ᱫᱚ ᱯᱮᱨᱮᱡᱚᱜ ᱜᱮᱭᱟ ᱟᱨ ᱱᱮᱥ ᱫᱚ ᱚᱱᱠᱟ ᱫᱚ ᱦᱟᱯᱚᱭ ᱫᱟᱜ ᱫᱚ ᱟᱹᱨᱤ ᱧᱟᱢᱟ ᱛᱟᱦᱚᱞᱮ ᱮᱠᱷᱚᱱ ᱦᱚᱸ ᱟᱹᱣᱨᱤ ᱯᱮᱨᱮᱡᱚᱜᱼᱟ᱾ ᱮᱜ ᱟᱹᱰᱤ ᱠᱚᱢ ᱜᱮ ᱦᱮᱱᱟᱜᱼᱟ ᱫᱟᱜ ᱠᱚᱫᱚ ᱛᱟᱞᱦᱮ ᱟᱨᱦᱚᱸ ᱡᱩᱫᱤ ᱱᱚᱝᱠᱟ ᱠᱟᱹᱴᱤᱡ ᱵᱟᱨᱭᱟ ᱯᱮᱭᱟ ᱡᱳᱨ ᱧᱚᱜ ᱮ ᱫᱟᱜ ᱟᱜᱼᱟ ᱛᱟᱦᱞᱮ ᱯᱮᱨᱮᱡ ᱫᱚ ᱯᱮᱨᱮᱡᱚᱜᱼᱟ ᱱᱟᱜ᱾ ᱛᱟᱦᱚᱞᱮ ᱜᱚᱝᱠᱮ ᱟᱯᱮ ᱥᱮᱫ ᱫᱚ ᱪᱮᱫ ᱯᱮᱨᱮᱡ ᱮᱱᱟ?
ᱟᱞᱮ ᱥᱮᱫ ᱢᱟ ᱫᱟᱜ ᱞᱮᱠᱷᱟᱡ ᱟᱞᱮ ᱢᱟ ᱦᱚᱭᱛᱚ ᱛᱤᱦᱤᱧᱮ ᱫᱟᱜ ᱠᱮᱫᱟ ᱜᱟᱯᱟ ᱛᱮᱫᱚ ᱵᱟᱹᱲᱥᱤ ᱞᱮ ᱪᱟᱞᱟᱜ ᱛᱟᱦᱮᱱᱟ, ᱦᱟᱹᱠᱩ ᱵᱟᱹᱲᱥᱤ ᱠᱚ, ᱦᱟᱹᱠᱩ ᱥᱟᱵ ᱠᱚᱠᱚ ᱪᱟᱞᱟᱜᱼᱟ᱾ ᱚᱠᱚᱭ ᱫᱚ ᱦᱟᱠᱩ ᱦᱟᱹᱠᱩ ᱡᱷᱟᱹᱞᱤ ᱢᱟᱱᱮ ᱱᱟᱹᱭ ᱜᱟᱰᱟ ᱫᱷᱟᱨᱮ ᱠᱚᱨᱮ, ᱚᱠᱚᱭ ᱫᱚ ᱯᱩᱠᱷᱨᱤ ᱠᱚᱨᱮ ᱠᱚ ᱥᱟᱵ ᱠᱚᱣᱟ᱾
ᱦᱮᱸ ᱦᱮᱸ᱾ ᱛᱟᱯᱚᱨᱮ ᱟᱞᱮ ᱦᱚᱸ ᱜᱚᱢᱠᱮ ᱱᱚᱣᱟ ᱵᱟᱹᱲᱥᱤᱭᱟᱛᱮᱫ ᱫᱚ ᱵᱟᱞᱮ ᱪᱟᱞᱟᱜᱼᱟ᱾ ᱩᱛᱩᱜ ᱫᱟᱜ ᱛᱚ ᱛᱟᱦᱞᱮ ᱱᱚᱝᱠᱟ ᱫᱚ ᱵᱟᱝ ᱠᱚ ᱥᱟᱵ ᱫᱚ ᱵᱟᱝ ᱜᱟᱱᱚᱜᱼᱟ ᱟᱛᱩᱜ ᱫᱟᱜ ᱨᱮᱫᱚ ᱟᱞᱮ ᱴᱷᱮᱱ ᱫᱚ, ᱛᱟᱦᱞᱮ ᱱᱚᱝᱠᱟ ᱡᱟᱞ ᱥᱮ ᱢᱚᱥ ᱫᱚ ᱥᱟᱨᱤᱭᱟᱹ ᱛᱮ ᱞᱮ ᱥᱮᱱᱚᱜᱼᱟ ᱡᱚᱠᱷᱚᱱ ᱫᱟᱜ ᱠᱚ ᱟᱬᱜᱚᱱᱟ ᱵᱟᱸᱫᱷᱛᱮ ᱥᱮ ᱱᱚᱣᱟ ᱜᱟᱰᱟ ᱛᱮ᱾ ᱛᱚᱠᱷᱚᱱ ᱞᱮ ᱚᱰᱟᱣ ᱠᱟᱜᱼᱟ᱾ ᱛᱟᱞᱦᱮ ᱟᱹᱰᱤ ᱜᱟᱱ ᱜᱮ ᱦᱟᱹ ᱩᱱᱠᱩ ᱱᱚᱝᱠᱟ ᱠᱚ ᱦᱩᱭᱩᱜᱼᱟᱠᱚ ᱩᱛᱩ ᱡᱚᱢ ᱠᱚ ᱞᱮᱠᱟ᱾
ᱴᱚᱨᱚᱰᱟᱝ ᱠᱚᱛᱮ ᱥᱟᱵ ᱠᱚ ᱪᱟᱞᱟᱜ ᱛᱟᱦᱮᱱ ᱜᱮᱭᱟ ᱥᱮ ᱵᱟᱝ?
ᱦᱮᱸ ᱦᱮᱸ᱾ ᱛᱟᱯᱚᱨ ᱟᱞᱮ ᱱᱚᱸᱰᱮ ᱟᱛᱳ ᱞᱟᱛᱟᱨ ᱨᱮᱜᱮ ᱢᱤᱫᱴᱮᱱ ᱜᱟᱰᱟ ᱦᱮᱱᱟᱜᱼᱟ, ᱦᱚᱯᱚᱱ ᱦᱚᱯᱚᱱ ᱜᱮ ᱱᱚᱣᱟ ᱫᱚ ᱱᱚᱣᱟ ᱦᱮᱸ ᱡᱟᱹᱯᱩᱫ ᱨᱮᱜᱮ ᱩᱛᱩᱜᱼᱟ ᱛᱟᱞᱦᱮ ᱫᱷᱚᱨᱚᱱ ᱫᱤᱱ ᱫᱚ ᱯᱩᱨᱟᱹ ᱟᱸᱡᱮᱫ ᱠᱚᱜᱼᱟ᱾ ᱛᱟᱦᱚᱞᱮ ᱚᱱᱮ ᱚᱸᱰᱮ ᱦᱚᱸ ᱟᱹᱰᱤ ᱡᱟᱹᱥᱛᱤ ᱜᱮ ᱦᱟᱹᱠᱩ ᱠᱚ ᱨᱟᱠᱟᱵᱼᱟ᱾ ᱟᱨ ᱱᱚᱝᱠᱟ ᱟᱹᱰᱤ ᱨᱚᱠᱚᱢᱟᱜ ᱡᱟᱦᱟᱸ ᱥᱤᱭᱟᱹᱲᱟ ᱴᱚᱨᱚᱰᱟᱝ ᱥᱮ ᱟᱹᱰᱤ ᱟᱭᱢᱟ ᱨᱚᱠᱚᱢᱟᱜ ᱪᱮᱫ ᱧᱩᱛᱩᱢ ᱠᱚ ᱦᱮᱱᱟᱜᱼᱟ, ᱦᱳᱭ ᱟᱞᱮ ᱫᱚ ᱵᱟᱞᱮ ᱚᱰᱟᱣᱟ, ᱟᱞᱮ ᱟᱹᱛᱩ ᱨᱮᱱ ᱟᱹᱰᱤᱜᱟᱱ ᱦᱚᱲ ᱜᱮᱠᱚ ᱚᱰᱟᱣ ᱟᱠᱚ᱾ ᱜᱷᱟᱴᱤ ᱠᱚᱠᱚ ᱡᱩᱛ ᱟᱠᱟᱫᱟ, ᱛᱟᱞᱦᱮ ᱱᱚᱝᱠᱟ ᱢᱟᱸᱡᱟᱱ ᱟᱹᱭᱩᱵ ᱠᱚ ᱚᱰᱟᱣ ᱦᱚᱴᱚ ᱠᱟᱜᱼᱟ ᱟᱨ ᱥᱮᱛᱟᱜ ᱵᱷᱳᱨ ᱛᱮᱠᱚ ᱛᱩᱞᱟᱹᱣ ᱟᱹᱜᱩᱭᱟᱠᱚ ᱦᱟᱹᱠᱩ ᱠᱚᱠᱚ ᱟᱹᱜᱩ ᱠᱚᱣᱟ᱾
ᱛᱟᱦᱚᱞᱮ ᱟᱯᱮᱥᱮᱫ ᱚᱱᱟ ᱫᱟᱜ ᱨᱮᱱᱟᱜ ᱤᱭᱟᱹ ᱪᱮᱫ ᱞᱮᱠᱟ ᱢᱟᱱᱮ ᱡᱚᱠᱷᱚᱱ ᱜᱚᱨᱚᱢ ᱫᱤᱱ, ᱫᱟᱜ ᱯᱮ ᱧᱟᱢ ᱛᱟᱦᱮᱱ ᱜᱮᱭᱟ ᱥᱮ ᱱᱚᱝᱠᱟ ᱡᱟᱦᱟᱸ ᱱᱟᱹᱭ ᱠᱚᱞ ᱨᱮᱱᱟᱜ ᱫᱟᱜ ᱥᱮ ᱚᱱᱠᱟ ᱰᱷᱚᱠᱚᱡ ᱠᱚᱞ?
ᱚ ᱦᱮᱸ ᱜᱚᱝᱠᱮ ᱚᱱᱮ ᱞᱤᱧ ᱞᱟᱹᱭ ᱠᱮᱫ ᱡᱟᱦᱟᱸ ᱜᱟᱰᱟ ᱫᱟᱜ ᱫᱚ ᱯᱩᱨᱟᱹ ᱜᱮ ᱟᱸᱡᱮᱛᱚᱜᱼᱟ, ᱟᱨ ᱵᱟᱸᱫ ᱫᱟᱜ ᱦᱚᱸ ᱯᱩᱨᱟᱹ ᱜᱮ ᱟᱸᱡᱮᱛ ᱱᱚᱣᱟ ᱟᱸᱡᱮᱫ ᱵᱚᱞᱛᱮ ᱪᱮᱜ ᱳᱭ ᱠᱟᱹᱴᱤᱡ ᱢᱤᱫ ᱰᱟᱱᱰᱟ ᱫᱟᱜ ᱞᱮᱠᱟ ᱛᱟᱸᱦᱮᱱᱟ ᱟᱨ ᱚᱸᱰᱮ ᱫᱚ ᱫᱷᱚᱨᱚᱱ ᱫᱤᱱ ᱫᱚ ᱟᱹᱰᱤ ᱡᱳᱨᱮ ᱥᱤᱛᱩᱝ ᱟᱭ ᱛᱚ ᱡᱟᱸᱦᱟ ᱞᱟᱹᱜᱤᱫ ᱮᱸ ᱫᱟᱜ ᱠᱚ ᱞᱚᱞᱚᱜᱼᱟ ᱟᱨ ᱛᱩᱯᱩ ᱦᱚᱸ ᱠᱟᱹᱴᱤᱡ ᱴᱤᱡ ᱚᱥᱩᱵᱤᱫᱷᱟ ᱜᱮ ᱦᱩᱭᱩᱜᱼᱟ, ᱩᱱᱟᱹᱜ ᱞᱚᱞᱚ ᱫᱟᱜ ᱨᱮ ᱛᱩᱯᱩ ᱢᱟᱱᱮ
ᱦᱩᱸ
ᱦᱮᱸ ᱵᱷᱟᱵᱽ ᱜᱮ ᱵᱩᱡᱷᱟᱹᱜᱼᱟ ᱛᱟᱦᱚᱞᱮ ᱛᱚᱠᱷᱚᱱ ᱫᱚ ᱟᱹᱰᱤ ᱜᱟᱱ ᱦᱚᱲᱜᱮ ᱱᱚᱝᱠᱟ ᱠᱚᱞ ᱠᱚᱨᱮ ᱜᱮᱠᱚ ᱛᱩᱯᱩᱱᱟ ᱾ ᱟᱨ ᱵᱟᱸᱫ ᱫᱚ ᱟᱹᱰᱤ ᱠᱚᱢ ᱜᱮᱠᱚ ᱪᱟᱞᱟᱜᱼᱟ, ᱱᱤᱛᱚᱜ ᱛᱚ ᱟᱨᱦᱚᱸ ᱫᱟᱜ ᱠᱚ ᱠᱟᱹᱴᱤᱡ ᱠᱟᱹᱴᱤᱡ ᱯᱮᱨᱮᱡ ᱦᱤᱡᱩᱜ ᱠᱟᱱᱟ ᱥᱮ ᱥᱤᱛᱩᱝ ᱠᱚᱦᱚᱸ ᱠᱟᱹᱴᱤᱡ ᱮ ᱚᱝᱠᱟᱞᱮ ᱠᱟ ᱵᱟᱭ ᱞᱟᱜᱟᱜ ᱠᱟᱱᱟ, ᱛᱟᱞᱚᱞᱮ ᱱᱤᱛᱚᱜ ᱫᱚ ᱵᱟᱸᱫ ᱠᱚᱨᱮ ᱜᱮ ᱛᱩᱯᱩ ᱵᱟᱲᱟᱭ ᱦᱩᱭᱩᱜ ᱠᱟᱱᱟ ᱾ ᱛᱟᱦᱚᱞᱮ ᱜᱚᱝᱠᱮ ᱟᱯᱮ ᱥᱮᱫ
ᱟᱞᱮᱥᱮᱫ ᱫᱚ ᱵᱟᱱ ᱠᱚᱫᱚ ᱦᱮᱱᱟᱜ ᱜᱮ ᱨᱮᱦᱚᱸ ᱵᱮᱥᱤ ᱡᱟᱹᱥᱛᱤ ᱫᱚ ᱵᱟᱹᱱᱩᱜ ᱠᱟᱫᱟ ᱾ ᱱᱚᱝᱠᱟ ᱴᱟᱭᱤᱢ ᱠᱚᱞ ᱜᱮ ᱡᱟᱹᱥᱛᱤ ᱦᱮᱱᱟᱜ ᱟᱠᱟᱫᱟ, ᱱᱟᱹᱭ ᱠᱷᱚᱱᱟᱜ ᱫᱟᱜ ᱦᱤᱡᱩᱜ ᱛᱟᱦᱮᱸᱱᱟ ᱾ ᱟᱫᱚ ᱟᱫᱚ ᱫᱚ ᱚᱛ ᱞᱟᱛᱟᱨ ᱠᱷᱚᱱᱟᱜ ᱦᱤᱡᱩᱜ ᱛᱟᱸᱦᱮᱱᱟ ᱾
ᱦᱮᱸᱻ ᱦᱮᱸ
ᱟᱨ ᱱᱮᱛᱟᱨ ᱞᱟᱹᱭ ᱫᱟᱞᱤᱧ ᱱᱮᱛᱟᱨ ᱫᱤᱱ ᱫᱚ ᱡᱟᱹᱥᱛᱤ ᱫᱟᱜ ᱞᱮᱠᱷᱟᱡ ᱯᱩᱠᱷᱨᱤ ᱠᱚᱨᱮ ᱡᱟᱹᱥᱛᱤᱢ ᱯᱟᱭᱨᱟᱜ ᱨᱮᱦᱚᱸ ᱨᱩᱣᱟᱹ ᱦᱟᱹᱥᱩ ᱠᱚ ᱚᱱᱮ ᱚᱝᱠᱟ,
ᱦᱳᱭ ᱦᱳᱭ ᱦᱳᱭ ᱟᱹᱰᱤ ᱡᱟᱹᱥᱛᱤ ᱜᱮ ᱦᱩᱭᱩᱜᱼᱟ, ᱛᱟᱯᱚᱨᱮ ᱱᱤᱛᱚᱜ ᱫᱚ ᱜᱚᱝᱠᱮ ᱦᱩᱲᱩ ᱨᱚᱦᱚᱭ ᱥᱤᱡᱮᱱ ᱠᱟᱱᱟ, ᱛᱟᱦᱚᱞᱮ
ᱦᱩᱸ
ᱱᱤᱛᱚᱜ ᱫᱚ ᱢᱤᱫ ᱨᱚᱠᱚᱢ ᱜᱮ ᱫᱟᱜ ᱨᱮᱜᱮ ᱛᱟᱦᱮᱱ ᱦᱩᱭᱩᱜᱼᱟ, ᱡᱟᱦᱟᱸᱭ ᱠᱚᱠᱚ ᱢᱟᱱᱮ ᱦᱳᱲᱳ ᱠᱚ ᱠᱚ ᱨᱚᱦᱚᱭ ᱫᱟᱠᱚ ᱥᱮ ᱠᱟᱹᱢᱤ ᱠᱚ ᱦᱚᱲᱟᱜ ᱠᱚ ᱪᱟᱞᱟᱜ ᱠᱟᱱᱟ ᱾ ᱛᱟᱦᱚᱞᱮ ᱢᱤᱫ ᱨᱚᱠᱚᱢ ᱫᱟᱜ ᱨᱮ ᱛᱟᱦᱮᱸ ᱥᱮ ᱫᱟᱜ ᱡᱟᱹᱯᱩᱫ ᱦᱚᱭ ᱦᱩᱭ ᱫᱟᱲᱮᱜᱼᱟ᱾ ᱛᱟᱞᱦᱮ ᱞᱚᱦᱚᱫ ᱮᱱᱤᱡᱼᱟ ᱠᱚᱛᱮᱠ ᱥᱚᱢᱚᱭ ᱛᱟᱞᱦᱮ ᱚᱱᱠᱟ ᱢᱟᱸᱫᱟ ᱨᱩᱣᱟᱹ ᱫᱚ ᱦᱩᱭᱩᱜ ᱜᱮᱭᱟ ᱱᱚᱣᱟ ᱥᱩᱢᱟᱹᱭ ᱫᱚ᱾ ᱚᱱᱟ ᱢᱚᱫᱽᱫᱷᱮ ᱨᱮᱜᱮ ᱠᱟᱹᱴᱤᱡ ᱥᱮᱯᱴᱤ ᱧᱚᱜ ᱨᱮ ᱛᱟᱦᱮᱱ ᱦᱩᱭᱩᱜᱼᱟ ᱾ ᱦᱚᱸ ᱛᱟᱞᱚᱞᱮ ᱩᱱᱟᱹᱜ ᱫᱚ ᱵᱟᱝ ᱦᱩᱭᱩᱜᱼᱟ ᱱᱟᱜ ᱠᱷᱟᱡ
ᱟᱯᱮ ᱥᱮᱫ ᱚᱱᱟ ᱤᱭᱟᱹ ᱛᱟᱦᱮᱱᱟ ᱥᱮ ᱵᱟᱝ ᱚᱱᱟ ᱜᱷᱩᱝᱜᱩ ᱥᱮ ᱪᱮᱫ ᱵᱟᱠᱚ ᱢᱮᱛᱟᱜᱼᱟ ᱚᱸᱰᱮ ᱵᱚᱦᱚᱜ ᱨᱮᱠᱚ ᱞᱟᱜᱟᱣ ᱠᱟᱜ ᱡᱮ᱾ ᱟᱨᱠᱚ ᱨᱚᱦᱚᱭ ᱵᱟᱲᱟᱭᱮᱜ, ᱦᱩᱸ
ᱦᱮᱸ ᱦᱮᱸ ᱟᱨ ᱨᱚᱦᱚᱭ ᱠᱚᱫᱚ ᱧᱮᱞ ᱵᱮᱱ ᱜᱚᱝᱠᱮ ᱪᱷᱟᱛᱟ ᱠᱟᱛᱮᱫ ᱫᱚ ᱵᱟᱝ ᱜᱟᱱᱚᱜᱼᱟ᱾ ᱱᱚᱣᱟ ᱢᱟᱱᱮ ᱦᱳᱭ ᱦᱳᱭ ᱚᱱᱟ ᱛᱮ ᱜᱷᱩᱝᱜᱩ ᱫᱚ ᱦᱮᱸ ᱟᱹᱰᱤ ᱡᱟᱹᱥᱛᱤ ᱜᱮ ᱨᱚᱦᱚᱭ ᱥᱚᱢᱚᱭ ᱫᱚᱠᱚ ᱵᱮᱵᱚᱦᱟᱨ ᱮᱫᱟ᱾
ᱚᱱᱟ ᱫᱚ ᱥᱟᱵ ᱦᱚᱸ ᱵᱟᱝ ᱦᱩᱭᱩᱜᱼᱟ ᱤᱱᱟᱹᱠᱷᱟᱡ ᱟᱨᱟᱢ ᱥᱮᱸ ᱟᱰᱮ ᱵᱚᱦᱚᱜ ᱨᱮᱢ ᱫᱚᱦᱚ ᱠᱟᱫᱟ, ᱜᱚᱴᱟ ᱦᱚᱲᱢᱚ ᱮᱥᱮᱫ ᱮᱱ ᱜᱮ᱾ ᱟᱨ ᱮᱜᱩᱜ ᱮᱜᱩᱜ ᱠᱟᱛᱮᱫ ᱜᱮᱢ ᱨᱚᱦᱚᱭᱟ ᱦᱟᱸᱜ ᱫᱟᱜ ᱫᱟᱜ ᱨᱮᱦᱚᱭ ᱫᱮᱭᱟ ᱥᱮᱫ ᱦᱚᱸ ᱵᱟᱝ ᱞᱚᱦᱚᱫᱚᱜ ᱛᱟᱢᱟ᱾
ᱦᱮᱸ ᱦᱮᱸ ᱦᱮᱸ᱾ ᱛᱟᱯᱚᱨ
ᱜᱚᱝᱠᱮ ᱟᱯᱮ ᱥᱮᱫ ᱫᱚ ᱪᱮᱫ ᱱᱚᱝᱠᱟ ᱴᱮᱠᱴᱟᱨ ᱠᱚᱛᱮᱯᱮ ᱥᱤᱭᱟ ᱥᱮ ᱱᱚᱝᱠᱟᱱ ᱱᱟ ᱱᱟᱦᱮᱞ ᱠᱚᱦᱚᱸ ᱦᱮᱱᱟᱜ ᱜᱮᱭᱟ ᱱᱤᱛᱚᱜ ᱱᱚᱣᱟ ᱱᱟᱦᱮᱞ ᱠᱚᱦᱚᱸ ᱛᱮ ᱯᱮ ᱥᱤᱭ ᱮᱫᱟ᱾
ᱮᱠᱷᱚᱱ ᱢᱟ ᱴᱮᱠᱴᱟᱨ ᱠᱚᱛᱮ ᱜᱮᱞᱮ ᱥᱤ ᱵᱟᱲᱟᱭᱮᱫ ᱠᱟᱱ᱾ ᱰᱟᱹᱝᱨᱤ ᱢᱮᱨᱚᱢ ᱠᱚ ᱦᱮᱱᱟᱜ ᱠᱚᱜᱮᱭᱟ ᱰᱟᱹᱝᱨᱤ ᱠᱚᱦᱚᱸ ᱾ ᱟᱫᱚ ᱮᱠᱷᱚᱱ ᱫᱚ ᱩᱱᱟᱹᱜ ᱡᱟᱹᱥ ᱛᱤ ᱫᱚ ᱵᱟᱹᱱᱩᱜ ᱠᱚᱣᱟ ᱰᱟᱹᱝᱨᱤ ᱠᱚᱫᱚ ᱮᱠᱷᱚᱱ ᱫᱚ ᱡᱚᱛᱚ ᱦᱚᱲ ᱜᱮ ᱴᱮᱠᱴᱟᱨ ᱠᱚᱛᱮ ᱠᱚ ᱥᱤ ᱵᱟᱲᱟᱭᱮᱫᱟ᱾
ᱦᱮᱸ ᱦᱮᱸ᱾
ᱞᱟᱦᱟ ᱛᱮᱫᱚ ᱟᱹᱰᱤ ᱡᱟᱹᱥᱛᱤ ᱰᱟᱹᱝᱨᱤ ᱛᱮ ᱰᱟᱹᱝᱨᱤ ᱛᱮᱜᱮ ᱥᱤᱭᱳᱜ ᱦᱩᱭᱩᱜ ᱠᱟᱱ ᱛᱟᱦᱮᱱᱟ᱾ ᱛᱚᱠᱷᱚᱱ ᱫᱚ ᱛᱟᱦᱮᱸ ᱠᱟᱱᱟ ᱠᱚ ᱟᱭᱢᱟ ᱰᱟᱹᱝᱨᱤ ᱜᱮ᱾ ᱡᱚᱛᱚ ᱦᱚᱲ ᱠᱚᱨᱮᱱ ᱠᱚ ᱛᱟᱦᱮᱸ ᱠᱟᱱᱟ ᱚᱱᱟ ᱛᱮᱜᱮ ᱠᱩ ᱥᱤᱭᱟᱜ ᱠᱟᱱ ᱛᱟᱦᱮᱸᱱᱟ᱾ ᱮᱠᱷᱚᱱ ᱢᱟ ᱴᱮᱠᱴᱟᱨ ᱠᱚ ᱩᱰᱩᱠ ᱵᱟᱲᱟ ᱠᱟᱱᱟ ᱥᱮ ᱟᱹᱰᱤ ᱡᱟᱹᱥᱛᱤ ᱟᱫᱚ ᱚᱱᱟ ᱛᱮᱜᱮ ᱥᱤ ᱵᱟᱲᱟ ᱦᱩᱭᱩᱜ ᱠᱟᱱᱟ ᱴᱟᱭᱤᱢ ᱦᱚᱸ ᱟᱹᱰᱤ ᱠᱚᱢ ᱜᱮᱭ ᱡᱚᱢ ᱮᱫᱟ ᱩᱥᱟᱹᱨᱟ ᱠᱟᱹᱢᱤᱭᱮᱫᱟ᱾ ᱟᱨ ᱦᱟᱱᱟᱜᱼᱼ ᱰᱟᱹᱝᱨᱤ ᱠᱚᱛᱮ ᱫᱚ ᱵᱚᱱ ᱥᱤᱭᱮᱫ ᱠᱟᱱ ᱛᱟᱦᱮᱱᱟ ᱛᱚ ᱴᱟᱭᱤᱢᱮ ᱡᱚᱢᱮᱫ ᱠᱟᱱ ᱛᱟᱦᱮᱱᱟ, ᱠᱤᱱᱛᱩ ᱯᱚᱭᱥᱟ ᱵᱟᱝ ᱞᱟᱜᱟᱜ ᱠᱟᱱ ᱛᱟᱦᱮᱱᱟ ᱚᱱᱟ ᱜᱮ ᱢᱤᱫᱼᱼ ᱴᱟᱝᱼᱼ
ᱦᱳᱭ ᱦᱳᱭ ᱟᱨ ᱥᱤ ᱥᱤ ᱦᱚᱸ ᱜᱚᱝᱠᱮ ᱮᱸᱜ ᱰᱟᱝᱨᱤ ᱛᱮᱫᱚ ᱞᱟᱛ ᱛᱮ ᱥᱤ ᱦᱩᱭᱩᱜ ᱠᱟᱱ ᱛᱟᱦᱮᱸᱫ, ᱮᱸᱜ ᱵᱷᱟᱞᱮ ᱜᱮ ᱦᱩᱭᱩᱜ ᱠᱟᱱ ᱛᱟᱦᱮᱸᱫ ᱡᱟᱦᱟᱸᱭ ᱞᱟᱛᱟᱨ ᱨᱮᱱᱟᱜ ᱦᱟᱥᱟ ᱯᱩᱨᱟᱹ ᱩᱴᱠᱟᱹᱣ ᱨᱟᱠᱟᱵᱚᱜ ᱠᱟᱱᱟ ᱪᱮᱛᱟᱱ ᱥᱮ ᱟᱨ ᱪᱮᱛᱟᱱ ᱨᱮᱱᱟᱜ ᱫᱚ ᱞᱟᱛ ᱛᱟᱨ ᱥᱮᱫ ᱪᱟᱞᱟᱜ ᱠᱟᱱᱟ ᱛᱟᱞᱚᱞᱮ ᱚᱱᱟ ᱦᱚᱸ ᱰᱟᱹᱝᱨᱤ ᱱᱟᱦᱮᱞ ᱛᱮ ᱟᱹᱰᱤ ᱪᱮᱨᱦᱟ ᱜᱮ ᱥᱤ ᱦᱩᱭᱩᱜ ᱠᱟᱱ ᱛᱟᱦᱮᱱᱟ ᱟᱨ ᱱᱮᱛᱟᱨ ᱜᱚᱝᱠᱮ ᱟᱹᱰᱤ ᱜᱟᱱ ᱦᱚᱲᱜᱮ ᱡᱟᱦᱟᱸ ᱴᱟᱠᱴᱟᱨ ᱛᱮᱠᱚ ᱥᱤᱭ ᱫᱟᱠᱚ ᱵᱷᱟᱞᱮ ᱢᱟᱱᱮ ᱜᱷᱟᱥ ᱠᱚᱦᱚᱸ ᱢᱟᱱᱮ ᱵᱟᱝ ᱵᱷᱟᱞᱮ ᱠᱚᱡ ᱛᱮ ᱵᱟᱝ ᱜᱩᱸᱰᱟᱹᱜ ᱠᱟᱱᱟ ᱦᱮᱸ ᱢᱟᱱᱮ ᱛᱟᱦᱮᱱ ᱠᱟᱱ ᱜᱮᱭᱟ, ᱢᱟᱱᱮ ᱮᱸ ᱥᱤ ᱥᱤ ᱦᱚᱸ ᱠᱟᱹᱴᱤ ᱴᱤ ᱮᱸ ᱚᱝᱠᱟ ᱵᱷᱟᱞᱤ ᱧᱚᱜ ᱵᱟᱝ ᱠᱚ ᱥᱤ ᱭᱮᱫᱟ ᱛᱟᱯᱚᱨ ᱱᱚᱝᱠᱟ ᱵᱤᱥᱼᱼ ᱜᱟᱹᱰᱤᱭᱟᱹ ᱧᱚᱜ ᱫᱚ ᱵᱟᱝ ᱥᱤᱜ ᱠᱟᱱᱟ ᱡᱟᱦᱟᱸ ᱯᱟᱹᱦᱤᱞ ᱡᱟᱦᱟᱸ ᱱᱟᱦᱮᱞ, ᱦᱳᱭ
ᱤᱭᱟᱹ ᱤᱫᱤᱭᱫᱟ ᱾
ᱦᱮᱸ ᱦᱮᱸ
ᱛᱟᱦᱚᱞᱮ ᱟᱯᱮ ᱡᱚᱠᱷᱚᱱ ᱯᱮ ᱪᱟᱥ ᱛᱟᱸᱦᱱᱮᱼᱟ, ᱟᱨ ᱛᱟᱦᱚᱞᱮ ᱜᱩᱨᱤᱡ ᱠᱚᱯᱮ ᱜᱤᱰᱤ ᱵᱟᱲᱟᱜ ᱛᱟᱦᱮᱱ ᱜᱮᱭᱟ ᱥᱮ ᱵᱟᱝ ᱚᱱᱟ ᱥᱤ ᱢᱟᱲᱟᱝ ᱨᱮ?
ᱦᱮᱸ ᱜᱚᱝᱠᱮ ᱞᱟᱦᱟᱛᱮ ᱜᱤᱰᱤ ᱵᱟᱲᱟᱣᱟᱜ ᱦᱳᱭᱳᱜ ᱠᱟᱱ ᱛᱟᱦᱮᱸᱱᱟ ᱛᱟᱯᱚᱨ ᱱᱤᱛᱚᱜ ᱫᱚ ᱟᱞᱮ ᱠᱚᱨᱮᱱ ᱰᱟᱹᱝᱨᱤ ᱩᱨᱤᱡ ᱠᱚᱦᱚᱸ ᱵᱟᱹᱱᱩᱜ ᱠᱚᱣᱟ ᱥᱮ ᱮᱸᱜ ᱮᱸᱜ ᱱᱚᱠᱟ ᱵᱟᱠᱷᱟᱱ ᱞᱮ ᱦᱟᱛᱟᱣ ᱦᱚᱸᱞᱮ ᱦᱟᱛᱟᱣ ᱵᱟᱲᱟᱭᱮᱫ ᱛᱟᱦᱮᱸᱜ ᱦᱚᱲ ᱴᱷᱮᱱ ᱠᱷᱚᱱᱟᱜ ᱾ ᱡᱮ ᱢᱤ ᱴᱟᱠᱴᱟᱨ ᱮᱢᱟᱞᱮᱯᱮ ᱦᱮᱸ ᱯᱚᱭᱥᱟ ᱛᱤᱱᱟᱹᱜ ᱞᱟᱜᱟᱜᱼᱟᱞᱮ ᱮᱢᱟ ᱯᱮᱭᱟ ᱱᱚᱝᱠᱟ ᱠᱟ ᱛᱮᱜ ᱦᱚᱸ ᱮᱸ ᱜᱤᱲᱤ ᱵᱟᱲᱟ ᱦᱩᱭᱩᱜ ᱠᱟᱱ ᱛᱟᱦᱮᱸ, ᱱᱮᱥ ᱫᱚ ᱦᱟᱯᱮ ᱦᱟᱛᱟᱣ ᱫᱚ ᱵᱟᱝ ᱦᱳᱭ ᱟᱠᱟᱱᱟ ᱾ ᱮᱸᱜ ᱵᱟᱠᱷᱟᱱ ᱫᱚ ᱦᱮᱸ ᱜᱤᱲᱤ ᱫᱚᱞᱮ ᱜᱤᱲᱤ ᱵᱟᱲᱟᱣᱟᱜ ᱠᱟᱱ ᱛᱟᱦᱮᱱ ᱜᱮ ᱾
ᱛᱟᱦᱞᱮ ᱟᱯᱮ ᱚᱱᱛᱮ ᱫᱚ ᱵᱟᱡᱟᱨ ᱴᱟᱣᱩᱱ ᱥᱮ ᱱᱚᱠᱟ ᱟᱹᱛᱩ ᱫᱤᱥᱚᱢ? ᱵᱤᱨ ᱵᱩᱨᱩ ᱠᱚ ᱦᱮᱱᱟᱜ ᱟᱠᱟᱫᱟ᱾
ᱮᱸ ᱵᱟᱡᱟᱫ ᱵᱟᱡᱟᱨ ᱫᱚ ᱵᱟᱝ ᱠᱟᱱᱟᱞᱮ ᱱᱚ ᱟᱞᱮ ᱱᱚᱰᱮ ᱠᱷᱚᱱᱟᱜ ᱫᱚ ᱠᱟ ᱴᱤ ᱥᱟᱦᱟ ᱧᱚᱜ ᱜᱮᱭᱟ ᱵᱟᱡᱟᱨ ᱠᱚᱫᱚ ᱛᱟᱦᱚᱞᱮ ᱟᱞᱮᱫᱚ ᱟᱹᱛᱩ ᱫᱤᱥᱚᱢᱜᱮ ᱱᱚᱣᱟ ᱮᱸ ᱛᱟᱯᱚᱨ ᱵᱤᱨ ᱥᱳᱨ ᱨᱮᱞᱮ ᱯᱟᱲᱟᱜ ᱠᱟᱱᱟ ᱵᱤᱨ ᱛᱟᱞᱟᱨᱮ ᱵᱮᱱ ᱞᱮᱭ ᱫᱟᱲᱮᱼᱟ ᱾ ᱡᱟᱦᱟᱸ ᱥᱮᱫ ᱜᱮᱵᱮᱱ ᱪᱟᱞᱟᱜᱼᱟ ᱱᱚᱝᱠᱟ ᱵᱤᱨ ᱫᱚ ᱠᱟᱹᱴᱤᱡ ᱨᱮᱦᱚᱸ ᱯᱟᱨᱚᱢ ᱞᱟᱜᱟᱣ ᱵᱮᱱᱟ᱾ ᱦᱮᱸ᱾ ᱛᱟᱞᱦᱮ ᱜᱚᱝᱠᱮ ᱟᱯᱮᱫᱚ ᱪᱮᱜᱞᱮᱠᱟ ᱵᱟᱡᱟᱨ ᱫᱤᱥᱚᱢ ᱥᱮ ᱱᱚᱝᱠᱟ ᱟᱹᱛᱩ ᱫᱤᱥᱚᱢ ᱜᱮ?
ᱱᱚᱝᱠᱟ ᱟᱹᱛᱩ ᱫᱤᱥᱚᱢ ᱠᱟᱱ ᱨᱮᱦᱚᱸ ᱛᱷᱚᱲᱟ ᱟᱨᱠᱤ ᱢᱟᱱᱮ ᱯᱷᱟᱠᱟ ᱧᱚᱜ ᱜᱮᱭᱟ᱾ ᱢᱟᱱᱮ ᱵᱤᱨ ᱠᱚ ᱦᱮᱱᱟᱜ ᱟᱠᱟᱫ ᱨᱮ ᱵᱟᱜᱟᱱ ᱠᱚ ᱦᱮᱱᱟᱜ ᱟᱠᱟᱫ ᱨᱮᱦᱚ ᱢᱟᱱᱮ, ᱟᱥᱮ ᱯᱟᱥᱮ ᱨᱮ ᱦᱮᱱᱟᱜ ᱟᱠᱟᱫᱟ᱾ ᱢᱟᱱᱮ ᱩᱱᱟᱹᱜ ᱦᱚᱸ ᱵᱟᱝ ᱜᱟᱡᱟᱲ ᱜᱮᱭᱟ ᱜᱟᱡᱟᱲ ᱫᱚ᱾ ᱵᱟᱡᱟᱨ ᱦᱚᱸ ᱥᱩᱨ ᱨᱮᱜᱮ ᱦᱮᱱᱟᱜ ᱠᱟᱫᱟ ᱥᱩᱨ ᱫᱚ᱾ ᱟᱫᱚᱧ ᱞᱟᱹᱭᱫᱟ ᱟᱯᱮ ᱚᱱᱛ ᱛᱮ ᱫᱚ ᱦᱟᱹᱛᱤ ᱠᱚ ᱵᱟᱠᱚ ᱦᱮᱡ ᱵᱟᱲᱟᱜ ᱜᱮᱭᱟ? ᱠᱳᱱᱳ ᱵᱤᱨ ᱡᱤᱵ ᱵᱤᱨ ᱨᱮ?
ᱚᱱᱮ ᱠᱚᱴᱟ ᱥᱮᱨᱢᱟ ᱫᱚ ᱧᱮᱞ ᱧᱟᱢᱚᱜ ᱠᱟᱱᱟ ᱮᱸ ᱦᱤᱡᱩᱜ ᱠᱟᱱ ᱜᱮᱭᱟ ᱠᱚ ᱱᱚᱛᱼᱼ ᱛᱮ ᱫᱚ ᱦᱮᱡ ᱵᱚᱞ ᱫᱚ ᱪᱮᱫᱠᱟ ᱡᱚᱠᱷᱚᱱ ᱫᱚ ᱫᱚᱞ ᱠᱷᱚᱱᱟᱜ ᱠᱚ ᱪᱷᱟᱰᱟᱜ ᱟᱠᱚ ᱩᱱ ᱩᱱ ᱥᱩᱢᱟᱹᱡ ᱠᱚ ᱦᱤᱡᱩᱜ ᱠᱟᱱᱟ ᱵᱟᱠᱷᱟᱱ ᱱᱚᱝᱠᱟ ᱫᱚᱞ ᱵᱚᱞ ᱫᱚ ᱢᱤᱫ ᱫᱷᱟᱣ ᱜᱮᱠᱚ ᱦᱮᱡ ᱟᱠᱟᱱᱟ᱾ ᱵᱟᱠᱷᱟᱱ ᱫᱚᱞ ᱠᱷᱚᱱᱟᱜ ᱪᱷᱟᱴᱟᱣ ᱠᱟᱛᱮᱫ ᱩᱭ ᱢᱮᱫᱴᱮᱱ ᱜᱮ ᱢᱟᱱᱮ ᱟᱼᱟᱯᱟᱫ ᱠᱟᱛᱮᱫ ᱟᱨᱠᱤ ᱜᱚᱴᱟᱭ ᱫᱟᱲᱱᱟ ᱜᱚᱴᱟ ᱵᱤᱨ ᱵᱤᱨ ᱛᱮ ᱱᱚᱝᱠᱟ ᱦᱚᱸ ᱧᱮᱞ ᱦᱩᱭ ᱟᱠᱟᱱᱟ᱾
ᱵᱟᱠᱷᱟᱱ ᱡᱚᱠᱷᱚᱱ ᱦᱩᱰᱤᱧ ᱛᱟᱦᱮ ᱦᱩᱭᱞᱮᱱᱟ ᱩᱼᱩᱱ ᱞᱮᱠᱟ ᱩᱱ ᱥᱚᱢᱚᱭ ᱫᱚ ᱚᱱᱠᱟ ᱞᱮᱠᱟ ᱟᱸᱡᱚᱢ ᱵᱟᱝ ᱦᱳᱭ ᱠᱟᱱᱟ ᱡᱮ ᱦᱮᱡ ᱟᱠᱟᱱᱟ ᱠᱚ ᱥᱮ ᱦᱮᱡ ᱞᱮᱱᱟ ᱠᱚ᱾
ᱛᱟᱦᱞᱮ ᱜᱚᱝᱠᱮ ᱟᱯᱮ ᱥᱮᱫ ᱫᱚ ᱛᱟᱦᱞᱮ ᱵᱟᱜᱟᱱ ᱠᱚ ᱦᱮᱱᱟᱜᱼᱟ ᱛᱚ ᱦᱤᱡᱩᱜ ᱜᱮᱭᱟ ᱠᱚ ᱥᱮ ᱵᱟᱝ ᱟᱯᱮᱥᱮᱫ ᱫᱚ?
ᱵᱟᱜᱟᱱ ᱠᱚᱫᱚ ᱦᱮᱱᱟᱜ ᱟᱠᱟᱫ ᱨᱮᱦᱚᱸ ᱚᱱᱠᱟ ᱟᱞᱮᱢᱟ ᱛᱟᱞᱟ ᱢᱟᱞᱟ ᱨᱮ ᱦᱮᱱᱟᱜ ᱟᱠᱟᱫ ᱞᱮᱭᱟ᱾ ᱟᱨ ᱫᱷᱟᱨᱮ ᱫᱷᱟᱨᱮᱛᱮ ᱟᱹᱛᱩ ᱦᱮᱱᱟᱜ ᱟᱠᱟᱫ ᱨᱮᱦᱚᱸ ᱟᱨ ᱡᱩᱫᱤ ᱠᱚ ᱦᱤᱡᱩᱜ ᱨᱮᱦᱚᱸ ᱢᱟᱱᱮ ᱦᱟᱱᱛᱮ ᱠᱷᱚᱱ ᱠᱷᱚᱵᱚᱨ ᱞᱮ ᱧᱟᱢᱟ ᱡᱮ ᱱᱚᱛᱮ ᱢᱤᱫᱴᱮᱱᱮ ᱥᱮᱱ ᱠᱟᱱᱟ ᱪᱮᱫ᱾ ᱟᱫᱚ ᱚᱱᱟᱛᱮ ᱟᱞᱮ ᱥᱮᱫ ᱫᱚ ᱩᱱᱟᱹᱜ ᱡᱟᱥ ᱛᱤ ᱫᱚ ᱵᱟᱝ ᱠᱚ ᱦᱮᱡ ᱵᱟᱲᱟᱜᱼᱟ, ᱢᱟᱱᱮ ᱯᱷᱟᱸᱠᱟ ᱜᱮᱭᱟ ᱥᱮ ᱡᱟᱭᱜᱟ ᱩᱱᱟᱹᱜ ᱡᱟᱦᱱᱟᱜ ᱠᱚ ᱵᱟᱞᱮ ᱪᱟᱥ ᱟᱠᱟᱫᱟ᱾ ᱡᱚᱛᱚ ᱜᱮᱠᱚ ᱠᱟᱹᱢᱤ ᱠᱚ ᱪᱟᱞᱟᱜ ᱠᱚ ᱚᱠᱚᱭ ᱴᱮᱠᱴᱟᱨ ᱨᱮᱠᱚ ᱪᱟᱞᱟᱜ ᱚᱠᱚᱭ ᱢᱤᱥᱛᱨᱤ ᱠᱟᱹᱢᱤ ᱠᱚ ᱪᱟᱞᱟᱜᱼᱟ᱾ ᱚᱠᱚᱭ ᱞᱮᱵᱟᱨ ᱠᱟᱹᱢᱤ ᱠᱚ ᱪᱟᱞᱟᱜᱼᱟ, ᱡᱚᱛᱚᱜ ᱜᱮ ᱢᱟᱱᱮ ᱠᱟᱹᱢᱤ ᱵᱷᱚᱨᱥᱟ ᱠᱟᱹᱢᱤᱭᱟᱠᱚ ᱠᱟᱹᱢᱤ ᱵᱷᱚᱨᱥᱟ ᱜᱮᱠᱚ ᱡᱚᱢ ᱮᱫᱟ ᱵᱮᱥᱤᱨ ᱵᱷᱟᱜ ᱟᱨᱠᱤ᱾
ᱦᱮᱸ ᱦᱮᱸ᱾
ᱟᱯᱮ ᱥᱮᱫ ᱜᱮ ᱚᱱᱛᱮ ᱚᱠᱟᱞᱮᱠᱟ ᱠᱟᱹᱢᱤ ᱠᱚ ᱥᱮ
ᱦᱮᱸ ᱜᱚᱝᱠᱮ ᱟᱞᱮ ᱱᱚᱰᱮ ᱦᱚᱸ ᱮᱜᱸ